ᱡᱚᱦᱟᱨ ᱜᱮ
ᱦᱮᱸ ᱡᱚᱦᱟᱨ ᱡᱚᱦᱟᱨ ᱜᱚᱝᱠᱮ
ᱦᱮᱸ ᱥᱟᱹᱜᱩᱱ ᱥᱮᱛᱟᱜ
ᱦᱮᱸ ᱥᱟᱹᱜᱩᱱ ᱥᱮᱛᱟᱜ
ᱨᱚᱲ ᱠᱟᱹᱴᱤᱡ ᱛᱚ
ᱪᱮᱫ ᱞᱮᱠᱟ
ᱨᱚᱲ ᱠᱚ ᱴᱷᱤᱠ-ᱴᱷᱟᱠ ᱟᱸᱡᱚᱢᱚᱜ ᱠᱟᱱᱟ ᱛᱚ
ᱦᱮᱸ ᱪᱟ ᱠᱚ ᱧᱩ ᱵᱟᱲᱟᱜ ᱪᱮ
ᱦᱟᱸ ᱦᱮᱸ ᱛᱟᱦᱮᱸ ᱵᱟᱲᱟ ᱠᱚᱫᱚ ᱱᱟᱦᱟᱜ ᱟᱞᱮ ᱠᱚᱫᱚ ᱥᱟᱱᱟᱢ ᱦᱚᱲ ᱜᱮ ᱱᱟᱯᱟᱭ ᱜᱮ ᱱᱟᱦᱟᱜ ᱤᱧᱜᱮ ᱛᱷᱚᱲᱟ ᱟᱡᱟᱨᱤ ᱧᱚᱜ ᱠᱟᱱᱟ
ᱚ
ᱟᱯᱮ ᱠᱩᱜᱮ ᱱᱟᱜ
ᱟᱞᱮ ᱠᱚ ᱦᱚᱸ ᱮᱠᱷᱚᱱ ᱫᱚ ᱡᱚᱛᱚᱜ ᱜᱮ ᱱᱟᱯᱟᱭ ᱜᱮ ᱢᱮᱱᱟᱜ ᱞᱮᱭᱟ
ᱚ ᱟᱪᱷᱟ ᱟᱪᱷᱟ ᱛᱚᱵᱮ ᱪᱮᱫ ᱞᱮᱠᱟ?
ᱪᱟ ᱠᱚ ᱧᱩ ᱦᱩᱭ ᱮᱱᱟ ᱥᱮ ᱟᱹᱣᱨᱤ
ᱳ ᱪᱟ ᱱᱟᱥᱛᱟ ᱠᱚᱫᱚ ᱱᱟᱦᱟᱜ ᱱᱤᱛ ᱦᱟᱹᱵᱤᱡ ᱛᱮ ᱵᱟᱝ ᱦᱩᱭ ᱠᱟᱱᱟ ᱟᱞᱮ ᱠᱚᱫᱚ ᱱᱟᱦᱟᱜ ᱠᱚᱜᱮ
ᱟᱞᱮ ᱦᱚᱸ ᱧᱩ ᱪᱟᱞᱟᱜ ᱠᱟᱱᱟ᱾
ᱟᱫᱚ ᱪᱮᱫ ᱠᱚ ᱥᱟᱛᱟᱢ ᱪᱮᱛᱟᱱ ᱨᱮᱞᱟᱝ ᱨᱚᱯᱚᱲ ᱠᱮᱭᱟ ᱜᱚᱝᱠᱮ?
ᱟᱢ ᱩᱭᱦᱟᱹᱨ ᱛᱟᱞᱟᱝ ᱢᱮᱥᱮ
ᱦᱳᱭ ᱟᱸ ᱡᱟᱦᱟᱸᱴᱟᱜ ᱥᱟᱛᱟᱢ ᱪᱮᱛᱟᱱ ᱨᱮ ᱜᱟᱞᱢᱟᱨᱟᱣ ᱞᱮᱱ ᱠᱷᱟᱱ ᱢᱟ ᱟᱹᱰᱤ ᱵᱮᱥ ᱟᱪᱷᱟ ᱱᱤᱭᱟᱹ ᱞᱟᱝ ᱜᱟᱞᱢᱟᱨᱟᱣ ᱠᱮᱭᱟ ᱵᱚᱞᱮ
ᱦᱮᱸ
ᱮ ᱡᱟᱦᱟᱸ ᱫᱚ ᱱᱚᱣᱟ ᱚᱞ ᱯᱟᱲᱦᱟᱣ ᱠᱚ ᱵᱟᱵᱚᱛ ᱛᱮᱞᱟᱝ ᱨᱚᱲ ᱠᱮᱭᱟ
ᱦᱮᱸ
ᱜᱟᱱᱚᱜ ᱟᱥᱮ ᱵᱟᱝ
ᱜᱟᱱᱚᱜ ᱜᱮᱭᱟ ᱪᱮᱫᱟᱜ ᱵᱟᱝ
ᱞᱮᱠᱟᱱᱟᱜ ᱜᱟᱱᱚᱜ ᱜᱮᱭᱟ
ᱦᱳᱭ ᱢᱟ ᱟᱫᱚ ᱡᱟᱦᱟᱸ ᱞᱮᱠᱟ ᱵᱮᱱ ᱥᱮ ᱟᱵᱚ ᱨᱮᱱ ᱮ ᱜᱚᱲᱚᱢ ᱵᱟᱵᱟ ᱛᱟᱠᱚ ᱵᱤᱫᱟᱹᱞ ᱨᱮ
ᱦᱩᱸ
ᱤᱱᱟᱹ ᱠᱚ ᱨᱮᱱᱟᱜ ᱚᱞ ᱯᱟᱲᱦᱟᱣ ᱡᱩᱜᱽ ᱮ ᱛᱟᱦᱮᱸ ᱠᱟᱱᱟ ᱥᱮ ᱵᱟᱝ ᱛᱟᱦᱮᱸ ᱠᱟᱱᱟ ᱟᱵᱮᱱ ᱪᱮᱫ ᱞᱮᱠᱟ ᱵᱮᱱ ᱵᱟᱰᱟᱭ ᱠᱮᱜ ᱟ
ᱚᱞ ᱯᱟᱲᱦᱟᱜ ᱡᱩᱜᱽ ᱫᱚ ᱛᱟᱦᱮᱸ ᱠᱟᱱ ᱜᱮᱭᱟ ᱢᱮᱱᱠᱷᱟᱱ ᱫᱚ ᱟᱵᱚ ᱴᱚᱞᱟ ᱠᱚᱨᱮᱱ ᱫᱚ ᱥᱮᱨᱚᱠᱚᱢ ᱫᱚ ᱵᱟᱝᱠᱚ ᱪᱟᱞᱟᱜ ᱠᱟᱱ ᱛᱟᱦᱮᱸᱫ ᱛᱮ ᱚᱱᱟᱛᱮ ᱵᱟᱠᱚ ᱵᱩᱡᱽ ᱛᱤᱭᱟᱹᱜ ᱫᱟᱲᱭᱟᱜ ᱠᱟᱱ ᱛᱟᱦᱮᱡ ᱟ
ᱮᱠᱟᱞ ᱥᱟᱹᱨᱤ ᱠᱟᱱ ᱜᱮᱭᱟ
ᱦᱮᱸ ᱢᱮᱱ ᱠᱟᱛᱷᱟ ᱫᱚ ᱠᱟᱱᱟ ᱤᱱᱟᱹ ᱢᱮᱱ ᱠᱷᱟᱱ ᱚᱞ ᱯᱟᱲᱦᱟᱣ ᱫᱚ ᱛᱟᱦᱮᱸ ᱠᱟᱱ ᱜᱮᱭᱟ
ᱮᱠᱟᱞ ᱥᱟᱹᱨᱤ ᱠᱟᱱ ᱜᱮᱭᱟ ᱟᱨ ᱡᱟᱦᱟᱸ ᱞᱮᱠᱟ ᱱᱤᱛᱟᱜ ᱚᱠᱛᱚ ᱨᱮ ᱮ ᱚᱞᱚᱜ ᱟᱹᱠᱤᱞ ᱚ ᱥᱟᱱᱟᱢ ᱦᱚᱲ ᱦᱟᱢᱮᱴ ᱞᱟᱹᱠᱛᱤ ᱠᱟᱱᱟ ᱥᱮ ᱵᱟᱝ ᱟᱵᱮᱱ ᱥᱮᱫ ᱠᱚ ᱪᱮᱫ ᱞᱮᱠᱟᱵᱮᱱ ᱟᱴᱠᱟᱨᱟ
ᱱᱤᱛᱚᱜᱟᱜ ᱡᱩᱜᱽ ᱨᱮᱫᱚ ᱢᱟᱱᱮ ᱡᱚᱛᱚ ᱦᱚᱲ ᱜᱮ ᱡᱚᱛᱚ ᱢᱮᱫ ᱢᱟ ᱥᱮᱫ ᱫᱚ ᱫᱚᱨᱠᱟᱨ ᱠᱟᱱ ᱛᱟᱵᱚᱱᱟ ᱚᱞᱚᱜ ᱟᱹᱠᱤᱞ ᱦᱟᱛᱟᱣ ᱠᱟᱛᱮᱫ ᱪᱮᱫᱟᱜ ᱥᱮ ᱱᱤᱛᱚᱜ ᱡᱮ ᱢᱟᱱᱮ ᱪᱮᱫ ᱠᱚ ᱢᱮᱛᱟᱜ ᱟᱨᱦᱚᱸ ᱱᱤᱛᱚᱜ ᱢᱟ ᱤᱭᱟᱹ ᱢᱟ ᱵᱮᱥᱤ ᱜᱮ ᱫᱚᱨᱠᱟᱨ ᱠᱟᱱ ᱛᱟᱠᱚᱣᱟ ᱛᱤᱨᱞᱟᱹ ᱠᱚᱣᱟᱜ ᱢᱟ ᱡᱚᱛ ᱛᱚᱠᱷᱚᱱ ᱪᱮᱫᱟᱜ ᱥᱮ ᱦᱚᱸᱜᱼᱚᱭ ᱡᱮ ᱡᱟᱦᱟᱱᱟᱜ ᱠᱤᱪᱷᱩ ᱞᱟᱹᱜᱤᱫ ᱛᱮᱜᱮ ᱚᱱᱮ ᱵᱚᱱ ᱪᱟᱞᱟᱜ ᱠᱟᱱᱟ ᱨᱩᱣᱟᱹ ᱦᱟᱹᱥᱩ ᱟᱡᱟᱨ ᱞᱟᱹᱜᱤᱫ ᱛᱮ ᱛᱟᱦᱞᱮ ᱚᱸᱰᱮ ᱛᱚ ᱱᱚᱜ ᱚᱭ ᱠᱚᱲᱟ ᱜᱤᱫᱽᱨᱟᱹ ᱢᱟ ᱠᱟᱹᱢᱤ ᱵᱚᱱ ᱪᱟᱞᱟᱜ ᱠᱟᱱᱟ ᱦᱮᱸ ᱥᱳᱢᱚᱭ ᱚᱠᱛᱚ ᱵᱟᱠᱚ ᱧᱟᱢ ᱫᱟ ᱛᱟᱦᱞᱮ ᱠᱩᱲᱤ ᱜᱤᱫᱽᱨᱟᱹ ᱡᱩᱫᱤ ᱟᱡᱛᱮᱭ ᱪᱟᱞᱟᱣ ᱫᱟᱲᱮᱭᱟᱜᱼᱟ ᱰᱟᱠᱛᱟᱨ ᱴᱷᱮᱱ ᱪᱟᱞᱟᱣ ᱠᱟᱛᱮᱜ ᱟᱡ ᱞᱮᱠᱟᱛᱮ ᱨᱟᱱ ᱠᱚᱭ ᱟᱹᱜᱩ ᱫᱟᱲᱮᱭᱟᱜᱼᱟ ᱚᱱᱟ ᱞᱟᱹᱜᱤᱫ ᱛᱮ ᱚᱸᱰᱮ ᱛᱚ ᱧᱮᱞ ᱨᱟᱱ ᱠᱚ ᱧᱮᱞ ᱞᱟᱜᱟᱣᱮᱭᱟ ᱥᱮ ᱩᱱᱠᱩ ᱰᱟᱠᱛᱚᱨ ᱥᱟᱣᱛᱮ ᱢᱟᱱᱮ ᱜᱟᱞᱢᱟᱨᱟᱜ ᱞᱟᱜᱟᱣᱮᱭᱟ ᱚᱱᱟ ᱞᱟᱹᱜᱤᱫ ᱛᱮ ᱠᱟᱹᱴᱤᱡ ᱩᱱᱤ ᱫᱚ ᱤᱭᱟᱹ ᱫᱚᱨᱠᱟᱨ ᱥᱤᱠᱷᱱᱟᱹᱛ ᱫᱚᱨᱠᱟᱨᱟᱭ ᱠᱟᱱᱟ
ᱮᱠᱟᱞ ᱥᱟᱹᱨᱤ ᱠᱟᱱ ᱜᱮᱭᱟ ᱡᱟᱦᱟᱸ ᱞᱮᱠᱟ ᱱᱤᱛᱟᱜ ᱚᱠᱛᱚ ᱨᱮ ᱚᱞᱚᱜ ᱟᱹᱠᱷᱤᱨ ᱫᱚ ᱟᱹᱰᱤ ᱢᱟᱨᱟᱝ ᱢᱤᱫᱴᱮᱱ ᱦᱟᱛᱭᱟᱨ ᱠᱟᱱᱟ
ᱦᱩᱸ
ᱮ ᱱᱤᱛᱟᱜ ᱡᱩᱜᱽ ᱨᱮᱫᱚ ᱡᱩᱫᱤ ᱚᱞᱚᱜ ᱟᱹᱠᱤᱞ ᱵᱟᱝ ᱛᱟᱦᱮᱱᱟ ᱮᱸᱰᱮᱠᱷᱟᱱ ᱟᱢ ᱴᱷᱮᱱ ᱫᱚ ᱡᱟᱦᱟᱸ ᱛᱤᱱᱟᱹᱜ ᱦᱚᱲᱢᱚ ᱫᱟᱲᱮ ᱢᱮᱱᱟᱜᱼᱟ ᱚᱱᱟ ᱫᱚ ᱱᱟᱦᱟᱜ ᱵᱟᱭ ᱠᱟᱹᱢᱤᱭᱟ ᱟᱫᱚ ᱚᱱᱟ ᱤᱭᱟᱹᱛᱮ ᱱᱤᱛᱟᱜ ᱚᱠᱛᱚ ᱨᱮᱫᱚ ᱮᱨᱚᱠᱚᱢ ᱚᱨᱚᱜ ᱟᱹᱠᱷᱤᱞ ᱫᱚ ᱟᱹᱰᱤ ᱢᱟᱨᱟᱝ ᱫᱟᱲᱤ ᱠᱟᱱᱟ ᱾ ᱡᱩᱫᱤ ᱚᱞᱚᱜ ᱟᱹᱠᱤᱞ ᱡᱩᱫᱤ ᱛᱟᱦᱮᱱ ᱛᱟᱢᱟ ᱮᱸᱰᱮ ᱠᱷᱟᱱ ᱥᱟᱱᱟᱢ ᱞᱮᱠᱟᱱᱟᱜ ᱡᱟᱜᱟ ᱨᱮᱜᱤ ᱟᱢ ᱞᱟᱦᱟ ᱫᱟᱲᱤᱭᱟᱜ-ᱟ, ᱥᱮ ᱪᱮᱞᱠᱟ ᱜᱚᱝᱠᱮ?
ᱦᱮᱸ, ᱟᱨ ᱵᱟᱝ ᱠᱷᱟᱱ ᱫᱚ ᱵᱟᱢ ᱞᱟᱦᱟ ᱫᱟᱲᱮᱜ-ᱟ ᱛᱚ, ᱚᱞ-ᱚᱞᱛᱮ ᱡᱩᱫᱤ ᱵᱟᱝ ᱛᱟᱦᱮᱱᱟ ᱾ ᱚᱠᱟ ᱡᱟᱭᱜᱟ ᱨᱮᱜᱤ ᱵᱟᱢ ᱞᱟᱦᱟ ᱫᱟᱲᱮᱜᱼᱴ-ᱟ ᱾
ᱟᱫᱚ ᱚᱱᱟᱜᱮ ᱵᱚᱞᱮ ᱧᱤᱛᱟᱜ ᱡᱩᱜᱽ ᱨᱮ ᱾ ᱮᱸ ᱡᱟᱦᱟᱸ ᱞᱮᱠᱟ ᱧᱮᱞᱚᱜ ᱠᱟᱱᱟ ᱾ ᱪᱮ ᱟᱰᱤ ᱜᱟᱱ ᱟᱹᱰᱤ ᱜᱟᱱ ᱡᱟᱹᱛ ᱠᱚᱫᱚ ᱱᱟᱦᱟᱜ, ᱟᱵᱚ ᱠᱷᱚᱱ ᱮᱴᱟᱜ ᱮᱸ ᱡᱟᱹᱛ ᱠᱚᱫᱚ ᱟᱹᱰᱤ ᱞᱟᱯᱷᱟᱝ ᱠᱚ ᱪᱟᱞᱟ ᱠᱟᱱᱟ ᱚᱞᱚᱜ ᱟᱹᱠᱤᱞ ᱛᱮ ᱾ ᱮ ᱢᱮᱱᱠᱷᱟᱱ ᱟᱠᱚᱣᱟᱜ ᱯᱟᱹᱨᱥᱤ ᱛᱮ ᱚᱞ ᱯᱟᱲᱦᱟᱣ ᱠᱟ ᱠᱟᱛᱮᱜ, ᱮᱸ ᱮᱸ ᱤᱧᱟᱹᱜ ᱪᱮᱞᱮᱠᱟ ᱵᱚᱱ ᱟᱴᱠᱟᱨᱟ ᱧᱤᱛ ᱦᱟᱹᱵᱤᱡ ᱛᱮ ᱟᱵᱚᱣᱟᱜ ᱯᱟᱹᱨᱥᱤ ᱛᱮ ᱚᱞ ᱯᱟᱲᱦᱟᱣ ᱛᱮ ᱛᱤᱱᱟᱹᱜ ᱜᱟᱱ ᱵᱚᱱ ᱞᱟᱦᱟᱣ ᱠᱟᱱᱟ? ᱥᱮ ᱟᱹᱣᱨᱤ ᱵᱚᱱ ᱞᱟᱦᱟᱜ-ᱟ ᱜᱚᱝᱠᱮ?
ᱮᱱᱟ ᱡᱮ ᱱᱤᱛ ᱦᱟᱹᱵᱤᱡ ᱛᱮ ᱟᱵᱚ ᱟᱵᱚᱣᱟᱜ ᱯᱟᱹᱨᱥᱤ ᱛᱮ ᱯᱟᱲᱦᱟᱣ ᱠᱟᱛᱮ ᱜᱮ ᱵᱚ ᱞᱟᱦᱟᱣ ᱟᱠᱟᱱᱟ ᱾ ᱮᱴᱟᱜ ᱯᱟᱹᱨᱥᱤ ᱠᱷᱚᱱ ᱡᱟᱦᱟᱸ ᱛᱚ ᱥᱮᱫᱟᱭ ᱠᱚᱛᱮ ᱮᱴᱟᱜ ᱯᱟᱹᱨᱥᱤ ᱛᱮᱵᱚᱱ ᱯᱟᱲᱦᱟᱣ ᱦᱮᱡ ᱠᱟᱱᱟ ᱥᱮ ᱵᱟᱝ? ᱡᱟᱦᱟᱸ ᱦᱟᱲᱟᱢ ᱵᱤᱫᱽᱫᱟᱹᱞ ᱛᱟᱠᱩ ᱠᱷᱚᱡ ᱾ ᱯᱟᱲᱦᱟᱣ ᱦᱩᱭᱩᱜ ᱠᱟᱱᱟ ᱱᱤᱛ ᱦᱟᱹᱫᱤᱡ ᱛᱮ ᱛᱤᱱᱟᱹᱜ ᱜᱟᱱ ᱠᱚ ᱞᱟᱦᱟᱣ ᱠᱟᱱᱟ ᱥᱮ ᱛᱤᱱᱟᱹᱜ ᱜᱟᱱ ᱠᱚ ᱢᱟᱱᱮ ᱠᱚ ᱤᱭᱟᱹ ᱠᱟᱱᱟ ᱟᱨᱠᱤ ᱢᱤᱫᱴᱮᱱ ᱟᱵᱚᱣᱟᱜ ᱥᱚᱢᱟᱡᱽ ᱠᱚ ᱥᱟᱵ ᱫᱚᱦᱚ ᱫᱟᱲᱮᱣ ᱠᱟᱫᱟ ᱾ ᱮᱴᱟᱜ ᱯᱟᱹᱨᱥᱤ ᱛᱮ ᱯᱟᱲᱦᱟᱣ ᱠᱟᱛᱮᱫ ᱾ ᱢᱮᱱᱠᱷᱟᱱ ᱱᱤᱛᱚᱜ ᱧᱮᱞᱚᱜ ᱠᱟᱱᱟ ᱡᱟᱦᱟᱸ ᱛᱤᱱᱟᱹᱜ ᱮᱦᱚᱵ ᱟᱠᱟᱱᱟ ᱟᱵᱚᱣᱟᱜ ᱯᱟᱹᱨᱥᱤ ᱛᱮ ᱚᱞ ᱯᱟᱲᱦᱟᱣ ᱾ ᱤᱱᱟᱹᱜ ᱫᱤᱱ ᱛᱮᱜᱮ ᱟᱨᱠᱤ ᱟᱹᱰᱤ ᱜᱟᱱ ᱟᱵᱚ ᱥᱚᱢᱟᱡᱽ ᱥᱟᱵ ᱫᱚᱦᱚᱭᱟᱭ ᱨᱮᱭᱟᱜ ᱢᱟᱱᱮ ᱦᱩᱭ ᱠᱟᱱᱟ ᱟᱨ ᱥᱟᱶᱛᱮ ᱢᱟᱱᱮ ᱟᱹᱰᱤ ᱜᱟᱱ ᱠᱚ ᱞᱟᱦᱟ ᱦᱮᱡ ᱟᱠᱟᱱ ᱛᱟᱵᱚᱱᱟ ᱯᱟᱲᱦᱟᱜ ᱞᱟᱹᱜᱤᱫ ᱛᱮ ᱾ ᱛᱟᱭ ᱛᱚ ᱚᱱᱠᱟ ᱜᱮᱛᱚ ᱧᱮᱞᱚᱜ ᱠᱟᱱᱟ ᱱᱤᱛᱚᱜ-ᱟᱜ ᱤᱭᱟᱹ ᱨᱮ ᱫᱤᱱ ᱞᱮᱠᱟ ᱛᱤᱧ ᱧᱮᱞ ᱫᱟ ᱾ ᱟᱨ ᱧᱮᱞ ᱦᱚᱸ ᱧᱮᱞᱚᱜ ᱠᱟᱱ ᱜᱮᱭᱟ ᱾
ᱠᱮ
ᱵᱟ ᱨᱚᱲ ᱵᱟᱝ ᱟᱸᱡᱚᱢᱚᱜ ᱠᱟᱱ ᱛᱟᱵᱮᱱᱟ ᱱᱤᱛᱚᱜ ᱾
ᱥᱮ ᱵᱟ
ᱦᱮᱸ ᱱᱤᱛᱚᱜ ᱟᱸᱡᱚᱢᱚᱜ ᱠᱟᱱᱟ ᱾ ᱮᱱᱟ ᱵᱟᱝ ᱟᱸᱡᱚᱢᱚᱜ ᱠᱟᱱ ᱛᱟᱦᱮᱸᱼᱟ ᱾
ᱦᱟᱸᱜ ᱡᱟᱦᱟᱸᱞᱮᱠᱟ ᱱᱚᱜᱼᱚᱭ ᱡᱮᱞᱤᱧ ᱢᱮᱱ ᱠᱮᱜᱼᱟ, ᱵᱚᱱ ᱢᱟᱲᱟᱝ ᱠᱟᱱᱟ ᱥᱮᱵᱚᱱ ᱛᱟᱭᱚᱢ ᱠᱟᱱᱟ ᱱᱚᱜᱼᱚ ᱱᱚᱣᱟ ᱾ ᱟᱹᱰᱤ ᱢᱟᱨᱟᱝ ᱢᱤᱫᱴᱮᱱ ᱠᱟᱛᱟ ᱠᱟᱱ ᱫᱚ ᱡᱟᱦᱟᱸ ᱞᱮᱠᱟ ᱮᱴᱟᱜ ᱡᱟᱹᱛ ᱠᱚᱫᱚ ᱟᱠᱚᱣᱟᱜ ᱯᱟᱹᱨᱥᱤ ᱛᱮ ᱚᱞ ᱯᱟᱲᱦᱟᱣ ᱠᱟᱛᱮᱫ ᱟᱹᱰᱤ ᱞᱟᱯᱷᱟᱝ ᱠᱚ ᱞᱟᱦᱟᱭ ᱱᱟ ᱾ ᱦᱟᱹᱵᱤᱡ ᱟᱵᱚᱣᱟᱜ ᱯᱟᱨᱥᱤ ᱛᱮ ᱟᱵᱚᱣᱟᱜ ᱯᱟᱨᱥᱤ ᱛᱟᱦᱮᱱ ᱛᱩᱞᱩᱡ ᱾ ᱟᱵᱚ ᱱᱤᱛ ᱦᱟᱹᱵᱤᱡ ᱟᱵᱚ-ᱟ ᱯᱟᱨᱥᱤ ᱛᱮ ᱚᱞ ᱯᱟᱲᱦᱟᱣ ᱠᱟᱛᱮᱫ ᱵᱟᱝᱵᱩᱱ ᱞᱟᱦᱟ ᱫᱟᱲᱮ ᱠᱟᱣ ᱫᱟ ᱾ ᱦᱮᱸ ᱱᱚᱜᱼᱚ ᱱᱟ ᱜᱮ ᱵᱩᱡᱷᱟᱹᱜᱼᱟ ᱠᱟᱨᱚᱱ ᱫᱤ ᱟᱵᱚᱣᱟᱜ ᱯᱟᱹᱨᱥᱤ ᱛᱮ ᱱᱤᱛᱚ ᱜᱤ ᱚᱞ ᱯᱟᱲᱦᱟᱣ ᱡᱩᱫᱤ ᱟᱵᱚ ᱦᱚᱸ ᱞᱟᱦᱟ -ᱟ᱾ ᱛᱟᱦᱮᱸ ᱮᱱᱰᱮᱠᱷᱟᱱ ᱟᱵᱚ ᱦᱚᱸᱵᱚᱱ ᱥᱮᱴᱮᱨ ᱠᱚᱜᱼᱟ ᱟᱹᱞᱤᱧ ᱫᱚ ᱚᱱᱠᱟᱞᱤᱧ ᱟᱴᱠᱟᱨᱟ ᱾
ᱠᱟᱱ ᱜᱮᱭᱟ ᱟᱨ ᱱᱤᱡᱮ ᱯᱟᱹᱨᱥᱤ ᱛᱮ ᱯᱟᱲᱦᱟᱜ ᱞᱮᱠᱟ ᱫᱚ ᱠᱳᱱᱳ ᱤ-ᱢᱟᱱᱮ ᱤᱭᱟᱹ ᱜᱮ ᱵᱟᱹᱱᱩᱜᱼᱟ ᱟᱨᱠᱤ ᱢᱤᱴᱮᱱ ᱢᱚᱸᱡᱽ ᱵᱟᱹᱱᱩᱜᱼᱟ ᱠᱤ ᱢᱤᱫᱴᱮᱱ ᱟᱨᱠᱤ ᱟᱸᱜᱚᱡ ᱵᱟᱢ ᱟᱸᱜᱚᱡ ᱫᱟᱲᱮ ᱡᱟᱦᱟᱱ ᱠᱤᱪᱷᱩ ᱩᱥᱟᱹᱨᱟ ᱥᱟᱺᱦᱤᱡ ᱛᱮ ᱾ ᱱᱤᱡᱮᱨᱟᱜ ᱯᱟᱹᱨᱥᱤ ᱛᱮ ᱪᱮᱫ ᱞᱮᱠᱟᱢ ᱠᱷᱚᱞᱟᱥᱟ ᱢᱚᱱᱮ ᱞᱮᱠᱟ ᱠᱟᱛᱮᱜ ᱮᱸ, ᱡᱮᱢ ᱤᱭᱟᱹ ᱟᱸᱜᱚᱪ ᱫᱟᱲᱮᱼᱟ ᱚᱱᱟ ᱡᱤᱱᱤᱥᱴᱟ ᱦᱮᱸ ᱾ ᱚᱱᱮ ᱡᱮ ᱮᱴᱟᱜ ᱯᱟᱹᱨᱥᱤ ᱛᱮ ᱯᱟᱲᱦᱟᱣ ᱠᱟᱛᱮᱜ ᱚᱱᱠᱟ ᱵᱟᱢ ᱟᱴᱠᱟᱨᱟ ᱥᱮ ᱢᱚᱱᱮᱨᱮ ᱵᱟᱝ ᱦᱮᱡᱢᱟ ᱮᱴᱟᱜ ᱯᱟᱹᱨᱥᱤ ᱛᱮ ᱯᱟᱲᱦᱟᱜ ᱞᱟᱹᱜᱤᱫ ᱛᱮ ᱾ ᱟᱨ ᱱᱤᱡᱮᱨᱟᱜ ᱯᱟᱹᱨᱥᱤ ᱛᱮ ᱡᱟᱦᱟᱸ ᱡᱟᱦᱟᱱᱟᱜ ᱜᱤ ᱜᱤᱢ ᱯᱟᱲᱦᱟᱜ ᱟᱹᱰᱤ ᱢᱚᱸᱡᱽ ᱮᱢ ᱟᱹᱭᱠᱟᱹᱣᱟ ᱥᱮ ᱯᱟᱲᱦᱟᱜ ᱥᱟᱱᱟᱣᱟ ᱾ ᱟᱨ ᱮᱴᱟᱜ ᱯᱟᱹᱨᱥᱤ ᱛᱤᱱᱟᱹᱜ ᱵᱟᱝ ᱯᱟᱲᱟᱜᱟᱣ ᱥᱟᱱᱟ ᱜᱤᱫᱽᱨᱟᱹ ᱠᱩᱵᱚ ᱧᱮᱞᱮᱜ ᱠᱚᱣᱟ ᱦᱮᱸ ᱾ ᱡᱟᱱᱟᱢ ᱟᱲᱟᱝ ᱛᱟᱵᱚᱱ ᱟᱵᱚᱣᱟᱜ ᱠᱟᱱ ᱜᱮᱭᱟ ᱥᱟᱱᱛᱟᱞᱤ ᱯᱟᱹᱨᱥᱤ ᱾ ᱦᱮᱸ, ᱢᱮᱱᱠᱷᱟᱱ ᱱᱤᱛᱚᱜ ᱟᱵᱚ ᱠᱟᱹᱴᱤᱡ ᱦᱩᱰᱤᱝ ᱢᱟᱹᱭ ᱵᱟᱹᱵᱩ ᱛᱟᱹᱠᱩ ᱩᱱᱠᱩᱞ ᱠᱟᱠᱚ ᱠᱟᱱᱟ ᱤᱴ-ᱤᱥᱠᱩᱞ ᱨᱮᱵᱚᱱ ᱠᱩᱞ ᱠᱟᱠᱚ ᱩᱱᱤ ᱛᱚ ᱯᱨᱚᱛᱷᱚᱢ ᱠᱷᱚᱱ ᱫᱚ ᱩᱱᱤ ᱮᱴᱟᱜ ᱯᱟᱹᱨᱥᱤ ᱫᱚ ᱵᱟᱭ ᱪᱮᱫ ᱠᱟᱫ ᱛᱟᱵᱚᱱ ᱠᱟᱱᱟ ᱾ ᱛᱟᱦᱚᱞᱮ ᱩᱱᱤ ᱟᱵᱟᱨ ᱪᱮᱫ ᱞᱟᱜᱟᱣ ᱫᱮ ᱠᱟᱱᱟ ᱮᱴᱟᱜ ᱯᱟᱹᱨᱥᱤ ᱪᱮᱫ ᱞᱟᱜᱟᱣ ᱠᱟᱛᱮᱫ ᱟᱵᱚᱣᱜ ᱾ ᱦᱸ ᱟᱵᱟᱨ ᱩᱱᱤᱭᱟᱜ ᱟᱠᱷᱚᱨ ᱩᱨᱩᱢ ᱞᱟᱜᱟᱣ ᱟᱫᱮ ᱠᱟᱱᱟ ᱾ ᱟᱵᱚ ᱩᱱᱠᱩ ᱥᱟᱶᱛᱮ ᱨᱚᱲ ᱞᱟᱜᱟᱣ ᱟᱫᱮ ᱠᱟᱱᱟ ᱵᱩᱡᱷᱟᱹᱣ ᱞᱟᱜᱟ ᱟᱫᱮ ᱠᱟᱱᱟ ᱾ ᱦᱮᱸ ᱚᱱᱟᱨᱮ ᱟᱵᱟᱨ ᱚᱱᱟ ᱪᱮᱫ ᱤᱭᱟᱹ ᱢᱮᱱᱮᱫ ᱵᱟᱰᱟᱭ ᱞᱟᱜᱟᱣ ᱟᱫᱮ ᱠᱟᱱᱟ ᱾
ᱦᱮᱸ ᱱᱚᱣᱟ ᱫᱚ
ᱠᱩᱞᱤ ᱞᱟᱭ ᱠᱷᱟᱡ ᱠᱟᱱᱟ ᱥᱮ ᱵᱟᱝ ᱠᱟᱱᱟ
ᱮᱠᱟᱞ ᱱᱚᱣᱟ ᱫᱚ ᱥᱟᱹᱨᱤ ᱠᱟᱱ ᱜᱮᱭᱟ ᱡᱟᱦᱟᱸ ᱞᱮᱠᱟ ᱱᱚᱜᱼᱚᱭ ᱡᱮ ᱾ ᱞᱟᱹᱭ ᱠᱮᱫᱴᱜ ᱟᱵᱮᱱ ᱱᱚᱜᱼᱚᱭ ᱾ ᱤᱛᱩᱱ ᱟᱥᱲᱟ ᱠᱚᱨᱮ ᱠᱚ ᱪᱟᱞᱟᱜ ᱠᱟᱱ ᱛᱟᱵᱚᱱᱟ ᱟᱵᱚ ᱠᱚᱨᱮᱱ ᱯᱟᱹᱴᱷᱩᱣᱟᱹ ᱠᱚ ᱥᱮ ᱟᱵᱚ ᱠᱚᱦᱚᱸ ᱵᱚᱱ ᱥᱟᱯᱲᱟᱣ ᱠᱮᱫᱼᱟ ᱥᱟᱹᱨᱤ ᱜᱮ ᱟᱹᱰᱤ ᱟᱱᱟᱴ ᱜᱮ ᱵᱩᱡᱷᱟᱹᱜᱼᱟ ᱢᱟᱱᱮ ᱡᱟᱦᱟᱸ ᱞᱮᱠᱟ ᱟᱵᱚ ᱚᱲᱟᱜ ᱨᱮ ᱥᱮ ᱟᱹᱛᱳ ᱠᱚᱨᱮ ᱵᱚᱱ ᱜᱟᱯᱟᱞ ᱢᱟᱨᱟᱜ ᱠᱟᱱᱟ ᱢᱮᱱᱠᱷᱟᱱ ᱮᱸ ᱟᱥᱲᱟ ᱠᱚᱨᱮ ᱪᱟᱞᱟᱣ ᱠᱟᱛᱮᱫ ᱫᱚ ᱱᱟᱦᱟᱜ ᱚᱝᱠᱟ ᱟᱵᱚᱣᱟᱜ ᱮᱸ ᱟᱲᱟᱝ ᱛᱮ ᱡᱟᱱᱟᱢ ᱟᱲᱟᱝ ᱛᱮ ᱟᱫᱚ ᱵᱟᱝ ᱠᱚ ᱨᱚᱲᱟ ᱵᱟᱝ ᱠᱚ ᱯᱟᱲᱦᱟᱣᱟ ᱚᱸᱰᱮ ᱫᱚ ᱢᱤᱫᱴᱮᱱ ᱟᱢ ᱪᱮᱫ ᱟᱸᱻ ᱚᱠᱟ ᱯᱟᱹᱨᱥᱤ ᱨᱮᱪᱚ ᱱᱟᱦᱟᱜ ᱟᱢᱮᱢ ᱪᱟᱞᱟᱜ ᱠᱟᱱ ᱚᱱᱟ ᱯᱟᱹᱨᱥᱤ ᱛᱮᱜᱮ ᱚᱸᱰᱮ ᱫᱚ ᱯᱟᱲᱦᱟᱣ ᱡᱟᱹᱨᱩᱢᱟ ᱥᱮ ᱨᱚᱲ ᱡᱟᱹᱨᱩᱢᱟ ᱥᱮ ᱚᱱᱟ ᱪᱤᱠᱤ ᱾ ᱱᱟᱦᱟᱜ ᱟᱢ ᱫᱚ ᱪᱮᱫ ᱞᱟᱜᱟᱣ ᱟᱢᱟ ᱱᱚᱣᱟ ᱛᱮ ᱛᱷᱚᱲᱟ ᱟᱹᱰᱤ ᱾ ᱟᱱᱟᱴ ᱜᱮ ᱵᱩᱡᱷᱟᱹᱜ ᱠᱟᱱᱟ ᱟᱨ ᱚᱱᱟ ᱠᱷᱟᱹᱛᱤᱨ ᱟᱵᱚ ᱫᱚ ᱱᱤᱛ ᱦᱟᱹᱵᱤᱡ ᱛᱤᱱᱟᱹᱜ ᱞᱟᱯᱷᱟᱝ ᱵᱟᱵᱚᱱ ᱪᱟᱞᱟᱣ ᱫᱟᱲᱮ ᱠᱟᱣᱫᱟ ᱵᱟᱝ ᱠᱷᱟᱱ ᱟᱵᱚ ᱦᱚᱸ ᱡᱩᱫᱤ ᱵᱚᱱ ᱦᱮᱸ ᱟᱵᱚᱣᱟᱜ ᱯᱟᱹᱨᱥᱤ ᱛᱮ ᱦᱚᱨ ᱵᱚᱱ ᱧᱟᱢ ᱠᱮᱭᱟ ᱚᱱᱟ ᱥᱟᱱᱟᱢ ᱠᱚᱨᱮ ᱜᱮ ᱵᱚᱞᱮ ᱟᱵᱚ ᱦᱚᱸ ᱟᱹᱰᱤ ᱞᱟᱯᱷᱟᱝ ᱵᱚᱱ ᱪᱟᱞᱟᱣ ᱠᱚᱜᱼᱟ ᱟᱫᱚ ᱱᱚᱣᱟ ᱪᱮᱫ ᱞᱮᱠᱟ ᱵᱮᱱ ᱟᱴᱠᱟᱨᱟ ᱟᱵᱚ ᱫᱚᱨᱠᱟᱨ ᱢᱮᱱᱟᱜ ᱛᱟᱵᱚᱱᱟ ᱟᱵᱩᱣᱟᱜ ᱯᱟᱹᱨᱥᱤ ᱛᱮ ᱚᱞ ᱯᱟᱲᱦᱟᱣ ᱞᱟᱹᱜᱤᱫ ᱥᱮ ᱵᱟᱝ
ᱤᱧ ᱫᱩᱧ ᱢᱮᱱᱟ ᱟᱵᱚᱣᱟᱜ ᱯᱟᱹᱨᱥᱤ ᱚᱞ ᱯᱟᱲᱟᱜᱟᱣ ᱫᱚ ᱟᱹᱰᱤ ᱜᱮ ᱫᱚᱨᱠᱟᱨ ᱢᱮᱱᱟᱜ ᱛᱟᱵᱚᱱᱟ ᱮᱸ ᱢᱟᱱᱮ ᱛᱚᱵᱮ ᱜᱮ ᱟᱵᱚ ᱵᱚᱱ ᱞᱟᱦᱟ ᱫᱟᱲᱮᱜᱼᱟ ᱩᱱᱠᱩ ᱞᱟᱦᱟ ᱥᱮᱫ ᱵᱚᱱ ᱟᱹᱰᱤ ᱥᱟᱹᱜᱤᱧ ᱦᱮᱡ ᱫᱟᱲᱮᱭᱟᱜᱼᱟ ᱟᱨ ᱵᱟᱝ ᱠᱷᱟᱱ ᱫᱚ ᱵᱟᱵᱚᱱ ᱞᱟᱦᱟ ᱫᱟᱲᱮᱭᱟᱜᱼᱟ ᱱᱤᱡᱮᱨᱟᱜ ᱯᱚᱨᱤᱥᱛᱷᱤᱛᱤ ᱨᱮ ᱵᱟᱝ ᱵᱚᱱ ᱯᱟᱲᱦᱟᱣ ᱞᱮᱱᱠᱷᱟᱱ ᱡᱮᱢᱚᱱ ᱪᱮᱛᱟᱱ ᱥᱮᱫ ᱟᱨ ᱱᱚᱰᱮ ᱢᱤᱫᱴᱮᱱ ᱞᱟᱹᱭᱫᱟ ᱟᱵᱚᱣᱟᱜ ᱯᱟᱹᱨᱥᱤ ᱫᱚ ᱟᱹᱰᱤ ᱟᱨᱠᱤ ᱟᱵᱚ ᱯᱟᱹᱨᱥᱤ ᱫᱚ ᱟᱹᱰᱤ ᱠᱤᱥᱟᱹᱬ ᱯᱟᱹᱨᱥᱤ ᱠᱟᱱ ᱛᱟᱵᱚᱱᱟ ᱡᱚᱛᱚ ᱠᱷᱚᱱᱟᱜ ᱡᱟᱦᱟᱸ ᱛᱤᱱᱟᱹᱜ ᱯᱟᱹᱨᱥᱤ ᱢᱮᱱᱟᱜᱼᱟ ᱡᱚᱛᱚ ᱠᱷᱚᱱᱟᱜ ᱟᱹᱰᱤ ᱠᱤᱥᱟᱹᱬ ᱯᱟᱹᱨᱥᱤ ᱠᱟᱱ ᱛᱟᱵᱚᱱᱟ
ᱮᱠᱟᱞ ᱱᱚᱣᱟ ᱫᱚ ᱥᱟᱹᱨᱤ ᱜᱮᱭᱟ ᱜᱚᱝᱠᱮ ᱢᱮᱱᱠᱷᱟᱱ ᱪᱮᱫ ᱪᱮᱠᱟᱹᱜ ᱠᱟᱱᱟ ᱡᱟᱦᱟᱸ ᱞᱮᱠᱟ ᱱᱚᱜᱼᱚᱭ ᱡᱮᱵᱮᱱ ᱞᱟᱹᱭ ᱠᱮᱜᱼᱟ ᱟᱵᱚᱣᱟᱜ ᱯᱟᱹᱨᱥᱤ ᱫᱚ ᱟᱹᱰᱤ ᱠᱤᱥᱟᱹᱬ ᱜᱮᱭᱟ ᱮᱠᱫᱚᱢ ᱱᱚᱣᱟ ᱫᱚ ᱥᱟᱹᱨᱤ ᱠᱟᱱ ᱜᱮᱭᱟ ᱢᱟᱱᱮ ᱡᱟᱦᱟᱸ ᱛᱤᱱᱟᱹᱜ ᱱᱚᱣᱟ ᱫᱷᱟᱹᱨᱛᱤ ᱨᱮ ᱚᱝᱠᱟᱱᱟᱜ ᱟᱸᱻ ᱯᱟᱹᱨᱥᱤ ᱯᱟᱹᱨᱥᱤ ᱢᱤᱫᱴᱮᱱ ᱡᱟᱦᱟᱸ ᱫᱚ ᱪᱤᱠᱤ ᱵᱚᱱ ᱢᱮᱛᱟᱜ ᱠᱟᱱᱟ ᱡᱟᱦᱟᱸ ᱛᱤᱱᱟᱹᱜ ᱪᱤᱠᱤ ᱢᱮᱱᱟᱜᱼᱟ ᱢᱮᱱᱠᱷᱟᱱ ᱚᱠᱟᱴᱟᱜ ᱪᱤᱠᱤ ᱛᱮᱦᱚᱸ ᱴᱷᱟᱢ ᱴᱷᱟᱢ ᱫᱚ ᱡᱟᱸᱦᱟᱱᱟᱜ ᱜᱮ ᱵᱟᱝ ᱚᱞᱚᱜᱼᱟ
ᱮᱸᱦᱮᱸᱜ ᱵᱟ
ᱟᱨ ᱟᱵᱚᱣᱟᱜ ᱫᱚ ᱡᱟᱦᱟᱸ ᱞᱮᱠᱟ ᱵᱚᱱ ᱨᱚᱲᱟ ᱚᱱᱠᱟ ᱵᱚᱱ ᱚᱞ ᱫᱟᱲᱮᱭᱟᱜᱼᱟ ᱥᱟᱱᱟᱢ ᱞᱮᱠᱟᱱᱟᱜ ᱮᱸᱻ ᱵᱷᱟᱥᱟ ᱜᱮ ᱢᱮᱱᱠᱷᱟᱱ ᱱᱚᱜᱼᱚᱭ ᱡᱮ ᱱᱚᱜᱼᱚ ᱱᱚᱣᱟ ᱯᱟᱹᱨᱥᱤ ᱜᱮ ᱱᱤᱛ ᱦᱟᱹᱵᱤᱡ ᱟᱵᱚᱣᱟᱜ ᱯᱟᱹᱨᱥᱤ ᱮᱸᱻ ᱱᱚᱜᱼᱚᱭ ᱚᱞᱚᱜ ᱯᱟᱲᱦᱟᱜ ᱞᱟᱹᱜᱤᱫ ᱫᱟᱣ ᱵᱟᱵᱚᱱ ᱧᱟᱢ ᱠᱟᱜ ᱥᱮ ᱟᱵᱚ ᱛᱮᱦᱚᱸ ᱱᱤᱛ ᱦᱟᱹᱵᱤᱡ ᱚᱝᱠᱟ ᱟᱹᱛᱳ ᱯᱟᱲᱟ ᱠᱚᱨᱮ ᱵᱟᱝ ᱵᱚᱱ ᱟᱸᱜᱚᱡ ᱵᱟᱝ ᱵᱚᱱ ᱟᱸᱜᱚᱪ ᱠᱟᱜ ᱮᱸᱻ ᱱᱚᱜᱼᱱᱚᱣᱟ ᱠᱚ ᱟᱵᱮᱱ ᱛᱤᱱᱟᱹᱜ ᱦᱟᱹᱵᱤᱡ ᱵᱮᱱ ᱵᱟᱲᱟᱭᱟ ᱪᱮᱫᱞᱮᱠᱟ ᱟᱯᱮ ᱫᱤᱥᱚᱢ ᱨᱮ ᱪᱟᱞᱟᱜ ᱠᱟᱱᱟ ᱥᱮ ᱵᱟᱝ
ᱦᱮᱸ ᱱᱚᱛᱮ ᱫᱚ ᱪᱟᱞᱟᱜ ᱠᱟᱱ ᱜᱮᱭᱟ ᱢᱮᱱ ᱠᱷᱟᱱ ᱤᱭᱟᱹ ᱩᱥᱟᱹᱨᱟ ᱫᱚ ᱵᱟᱹᱱᱩᱜ ᱟᱠᱟᱫᱟ ᱟᱨᱠᱤ ᱡᱮ ᱞᱟᱹᱴᱩ ᱤᱥᱠᱩᱞ ᱠᱚᱨᱮ ᱫᱚ ᱵᱟᱹᱱᱩᱜ ᱠᱟᱫᱟ ᱠᱚᱞᱮᱡᱽ ᱠᱚᱨᱮ ᱜᱮ ᱢᱮᱱᱟᱜ ᱠᱟᱫᱟ
ᱦᱳᱭ ᱱᱚᱣᱟ ᱫᱚ ᱥᱟᱹᱨᱤ ᱠᱟᱱ ᱜᱮᱭᱟ ᱡᱟᱦᱟᱸ ᱞᱮᱠᱟ ᱱᱚᱜᱼᱚᱭ ᱵᱤᱱ ᱞᱟᱹᱭ ᱠᱮᱜᱼᱟ ᱠᱚᱞᱮᱡᱽ ᱠᱚᱨᱮ ᱱᱟᱦᱟᱜ ᱮᱸᱻ ᱟᱞᱮ ᱫᱤᱥᱚᱢ ᱫᱚ ᱱᱟᱦᱟᱜ ᱡᱟᱦᱟᱸ ᱞᱮᱠᱟ ᱟᱸ ᱪᱮᱫ ᱠᱟᱫ ᱜᱮᱭᱟ ᱞᱮ ᱵᱚᱞᱮ ᱟᱨ ᱱᱚᱛᱮ ᱦᱚᱸ ᱪᱟᱞᱟᱣ ᱦᱩᱭᱩᱜ ᱠᱟᱱ ᱜᱮᱭᱟ ᱡᱟᱦᱟᱸ ᱞᱮᱠᱟ ᱱᱚᱛᱮ ᱫᱚ ᱱᱤᱡᱮᱨ ᱛᱮ ᱚᱱᱟ ᱠᱚ ᱫᱟᱭᱤᱛᱛᱚ ᱦᱟᱛᱟᱣ ᱠᱟᱛᱮᱫ ᱪᱮᱫ ᱟᱠᱚ ᱦᱩᱭᱩᱜ ᱠᱟᱱᱟ ᱥᱮ ᱪᱮᱫ ᱟᱠᱟᱣᱟᱫ ᱞᱮᱭᱟ ᱠᱚ ᱟᱨ ᱱᱚᱜ-ᱚᱝᱠᱟ ᱠᱟᱛᱮᱫ ᱜᱮ ᱦᱟᱹᱴᱤᱧ ᱯᱟᱥᱱᱟᱜ ᱠᱟᱱᱟ ᱟᱨ ᱵᱟᱝᱠᱷᱟᱱ ᱫᱷᱟᱹᱵᱤᱡ ᱚᱝᱠᱟ ᱥᱚᱨᱠᱟᱨ ᱢᱟ ᱱᱚᱣᱟ ᱵᱟᱭ ᱟᱸᱜᱚᱡ ᱠᱟᱫᱟ ᱥᱮ ᱵᱟᱭ ᱮᱢ ᱠᱟᱱᱟ ᱟᱫᱚ ᱱᱤᱡᱮᱨᱟᱜ ᱯᱟᱹᱨᱥᱤ ᱫᱟᱭᱟ ᱫᱩᱞᱟᱹᱲ ᱢᱮᱱᱟᱜ ᱛᱮ ᱵᱚᱞᱮ ᱱᱚᱣᱟ ᱠᱚ ᱪᱮᱫ ᱤᱧ ᱫᱚ ᱟᱹᱰᱤ ᱡᱟᱹᱨᱩᱲ ᱠᱟᱱᱟ ᱟᱨ ᱱᱤᱭᱟᱹᱜᱮ ᱟᱸᱥ ᱢᱮᱱᱟᱜ-ᱟ ᱡᱟᱛᱮ ᱡᱮᱢᱚᱱ ᱩᱥᱟᱹᱨᱟ ᱠᱷᱚᱱ ᱩᱥᱟᱹᱨᱟ ᱪᱮᱫ ᱞᱮᱠᱟᱛᱮ ᱱᱚᱣᱟ ᱛᱮ ᱚᱞ ᱯᱟᱲᱦᱟᱣ ᱞᱟᱹᱜᱤᱫ ᱥᱚᱨᱠᱟᱨ ᱦᱩᱠ ᱮᱢᱟ ᱵᱚᱱᱟ ᱟᱨ ᱱᱚᱣᱟ ᱠᱩᱨᱩᱢᱩᱴᱩ ᱨᱮ ᱢᱮᱱᱟᱜ ᱵᱚᱱᱟ
ᱦᱮᱸ ᱚᱱᱟᱢᱟ ᱠᱟᱱ ᱜᱮ ᱟᱨ ᱱᱚᱰᱮ ᱡᱟᱦᱟᱸᱧ ᱞᱟᱹᱭ ᱠᱮᱭᱟ ᱡᱮ ᱟᱵᱚᱣᱟᱜ ᱯᱟᱹᱨᱥᱤ ᱫᱚ ᱡᱮ ᱠᱤᱥᱟᱹᱬ ᱜᱮᱭᱟ ᱢᱮᱱᱛᱮ ᱪᱮᱫᱟᱜ ᱮ ᱢᱮᱱᱫᱟ ᱱᱚᱰᱮ ᱜᱮ ᱞᱟᱹᱭ ᱟᱢ ᱠᱟᱱᱟ ᱡᱮ ᱡᱟᱦᱟᱸ ᱫᱚ ᱤᱭᱟᱹ ᱠᱟᱛᱮ ᱫᱟᱹᱭᱠᱟᱹ ᱞᱮᱠᱟᱛᱮᱧ ᱞᱟᱹᱭᱟᱢ ᱠᱟᱱᱟ ᱡᱮᱢᱚᱱ ᱡᱮᱢᱚᱱ ᱟᱢ ᱫᱚ ᱢᱚᱱᱮ ᱠᱷᱚᱱ ᱛᱚᱢ ᱫᱩᱲᱩᱵ ᱠᱟᱱᱟ ᱥᱮ ᱵᱟᱢ ᱫᱩᱲᱩᱵ ᱠᱟᱱᱟ ᱫᱩᱲᱩᱵ ᱠᱟᱱᱟ ᱛᱟᱞᱦᱮ ᱚᱱᱟ ᱠᱚ ᱢᱮᱱᱟ ᱫᱩᱲᱩᱵ ᱠᱟᱱᱟ ᱟᱨ ᱩᱝᱠᱩ ᱫᱚ ᱡᱩᱫᱤ ᱦᱚᱲ ᱦᱚᱸᱭ ᱢᱮᱱᱟᱭ ᱡᱮ ᱫᱩᱲᱩᱵ ᱠᱟᱱᱟ ᱩᱱᱤ ᱦᱚᱸ ᱢᱮᱱᱟᱭ ᱫᱩᱲᱩᱵ ᱠᱟᱱᱟᱭ ᱮᱴᱟᱜ ᱯᱟᱹᱨᱥᱤ ᱛᱮ ᱦᱮᱸ ᱥᱮ ᱢᱤᱫᱴᱮᱱ ᱡᱩᱫᱤ ᱢᱤᱫᱴᱮᱡ ᱰᱟᱝᱨᱟᱭ ᱪᱮᱛᱟᱱ ᱨᱮ ᱵᱩᱨᱩᱢ ᱟᱠᱟᱱᱟᱭ ᱥᱮ ᱵᱟᱝ
ᱦᱮᱸ
ᱩᱱᱠᱩ ᱦᱚᱸ ᱠᱚ ᱵᱩᱨᱩᱝ ᱟᱠᱟᱱᱟᱭ ᱥᱮ ᱵᱟᱝ ᱢᱤᱫᱴᱮᱡ ᱪᱮᱬᱮ ᱡᱩᱫᱤ ᱦᱮᱸᱜ ᱦᱮᱸ ᱩᱱᱠᱩ ᱫᱚᱠᱚ ᱞᱟᱹᱭᱟ ᱢᱤᱫᱴᱮᱱ ᱡᱩᱫᱤ ᱪᱮᱬᱮ ᱫᱚᱭ ᱪᱮᱠᱟᱣ ᱠᱟᱱᱟ ᱟᱵ ᱠᱟᱱᱟᱭ ᱥᱮ ᱵᱟᱝ ᱛᱟᱦᱚᱞᱮ ᱚᱱᱟ ᱦᱚᱸ ᱩᱱᱠᱩ ᱫᱚᱠᱚ ᱢᱮᱱᱟ ᱦᱮᱸ ᱫᱩᱲᱩᱵ ᱠᱟᱱᱟᱭ ᱢᱟᱱᱮ ᱡᱚᱛᱚ ᱡᱤᱱᱤᱥ ᱨᱮ ᱩᱱᱠᱩ ᱫᱚᱠᱚ ᱢᱮᱱᱟ ᱫᱩᱲᱩᱵ ᱠᱟᱱᱟᱭ
ᱦᱮᱸ ᱱᱚᱣᱟ